ᱦᱩᱸ ᱦᱮᱞᱳ ᱡᱚᱦᱟᱨ ᱜᱮ
ᱦᱮᱸ ᱟᱫᱚ ᱪᱮᱫ ᱠᱚᱵᱤᱱ ᱪᱤᱠᱟᱹ ᱵᱟᱲᱟᱭᱮ
ᱫᱩᱨᱩᱵ ᱵᱟᱲᱟ ᱟᱠᱟᱱᱟ, ᱟᱹᱵᱤᱱ ᱪᱮᱜ ᱠᱚᱵᱤᱱ ᱪᱤᱠᱟᱹᱭ ᱫᱟ?
ᱟᱹᱞᱤᱧ ᱦᱚᱸ ᱦᱚᱜ-ᱚᱭ ᱜᱤᱛᱤᱡ ᱵᱟᱲᱟ ᱠᱟᱱᱟᱞᱤᱧ ᱚᱱᱛᱮ ᱨᱮ ᱪᱮᱞᱠᱟ ᱫᱟᱜ ᱵᱟᱲᱟᱭᱮᱜ ᱟᱭ ᱥᱮ ᱵᱟᱝᱟ?
ᱦᱩᱸ ᱵᱟᱭ ᱫᱟᱜᱮᱫᱟᱭ ᱱᱤᱛᱚᱜ ᱫᱚ ᱯᱷᱟᱨᱪᱟ ᱜᱮᱭᱟ
ᱚ ᱱᱚᱛᱮ ᱢᱟ ᱮᱠᱫᱚᱢ ᱚᱱᱮ ᱵᱷᱳᱨ ᱠᱷᱚᱱ ᱯᱩᱨᱟᱹ ᱫᱚᱢᱮ ᱫᱟᱜᱮ ᱟᱭ ᱨᱤᱢᱤᱞ ᱢᱟ ᱨᱤᱢᱤᱞ ᱟᱨ ᱫᱟᱜ ᱜᱮ ᱦᱩᱰᱩᱨ ᱵᱤᱡᱽᱞᱤ ᱯᱩᱨᱟᱹ ᱫᱟᱜᱮᱜᱼᱟᱭ
ᱱᱟᱯᱟᱭ ᱱᱟᱯᱟᱭ ᱱᱟᱯᱟᱭ
ᱦᱮᱸ ᱟᱫᱚ ᱱᱟᱯᱟᱭ ᱜᱮ ᱢᱮᱱᱟᱜ ᱯᱮᱭᱟ ᱡᱷᱚᱛᱚ ᱦᱚᱲ
ᱦᱮᱸ ᱱᱟᱯᱟᱭ ᱜᱮ ᱢᱮᱱᱟᱜ ᱞᱮᱭᱟ᱾
ᱚ ᱵᱷᱟᱜᱮ ᱠᱟᱛᱷᱟ ᱵᱩᱡᱷᱟᱹᱣ ᱵᱩᱡᱷᱟᱹᱣ ᱠᱮᱭᱟ ᱵᱤᱱ ᱛᱚ ᱪᱮᱫ ᱞᱮᱠᱟ ᱱᱚᱰᱮ ᱟᱥᱥᱤ ᱟᱥᱥᱤ ᱵᱩᱡᱟᱹ ᱠᱮᱭᱟ ᱵᱤᱱ ᱛᱚ ᱪᱮᱫ ᱞᱮᱠᱟ ᱱᱚᱰᱮ ᱤᱭᱟᱹ ᱠᱟᱹᱴᱤᱡ ᱤᱠᱟᱹ ᱞᱤᱧ ᱠᱷᱚᱡ ᱠᱟᱱᱟ ᱱᱚᱰᱮ ᱠᱟᱹᱴᱤᱡ ᱵᱟᱠᱚ ᱵᱟᱲᱟᱭᱟ ᱛᱚ ᱨᱚᱯᱚᱲ ᱠᱟᱱᱟᱞᱤᱧ ᱱᱤᱝᱠᱟᱹ ᱚᱱᱟ ᱠᱷᱟᱹᱛᱤᱨ ᱠᱟᱴᱤᱡ ᱦᱩᱨᱤᱪ ᱮᱫ ᱟᱠᱚ
ᱦᱩᱸ ᱟᱪᱪᱷᱟ
ᱟᱫᱚ ᱠᱷᱚᱵᱚᱨ ᱠᱚ ᱞᱟᱹᱭ ᱵᱤᱱ ᱚᱱᱛᱮ ᱨᱮᱱᱟᱜ
ᱱᱚᱛᱮ ᱦᱚᱸᱛ ᱫᱟᱜ ᱵᱟᱲᱟᱭᱮᱫ ᱛᱟᱦᱮᱱ ᱦᱚᱞᱟ ᱟᱭᱩᱵ ᱠᱷᱚᱱ ᱜᱮ ᱥᱮᱛᱟᱜ ᱦᱚᱭ ᱫᱟᱜ ᱮ ᱛᱟᱦᱮᱸᱜ ᱠᱟᱹᱴᱤᱡ ᱠᱟᱹᱴᱤᱡ ᱡᱷᱤᱯᱤᱨ ᱡᱷᱤᱯᱤᱨ ᱫᱟᱜ ᱮ ᱡᱟᱹᱲᱤ ᱛᱮᱸ ᱟᱭ
ᱟᱫᱚ ᱠᱤᱪᱷᱩ ᱜᱚᱱ ᱦᱩᱭᱩᱜ ᱠᱟᱱᱟ ᱵᱟᱨ ᱯᱮ ᱜᱷᱚᱱᱴᱟ ᱠᱤᱱ ᱛᱚᱠᱷᱚᱱ ᱫᱚ ᱵᱚᱱᱫᱚ ᱧᱚᱜ ᱟᱠᱟᱫᱟᱭ
ᱚ ᱱᱤᱝᱠᱟᱱ ᱵᱮᱯᱟᱨ ᱛᱚᱵᱮ ᱱᱤᱝᱠᱟᱹ ᱡᱮ ᱱᱚᱜᱼᱚᱭ ᱡᱮ ᱛᱟᱞᱟ ᱠᱚᱨᱮ ᱦᱮᱸ ᱱᱤᱝᱠᱟᱹ ᱪᱩᱯᱟᱹᱜ ᱠᱟᱱᱟ ᱵᱚᱱ ᱥᱮ
ᱦᱮᱸ
ᱤᱧ ᱡᱮ ᱪᱩᱯ ᱱᱟᱹᱧ ᱱᱤᱭᱟᱹᱴᱟᱜ ᱦᱚᱸ ᱢᱟᱱᱮ ᱡᱚᱛᱚ ᱥᱚᱢᱵᱷᱚᱵ ᱠᱚᱢ ᱦᱚᱣᱟ ᱫᱚᱨᱠᱟᱨ ᱟᱨ ᱪᱮᱫ ᱤᱧ ᱫᱚ ᱱᱚᱰᱮ ᱠᱟᱹᱴᱤᱡ ᱱᱩᱠᱩ ᱜᱤᱫᱽᱨᱟᱹ ᱠᱚ ᱦᱮᱡ ᱮᱱᱟ ᱥᱮ ᱟᱫᱚ ᱱᱚᱰᱮ ᱠᱟᱹᱴᱤᱡ ᱱᱩᱠᱩ ᱠᱟᱹᱴᱤᱡ ᱨᱚᱯᱚᱲ ᱵᱟᱲᱟᱜ ᱠᱟᱱ ᱛᱟᱦᱮᱸ ᱟᱠᱚ ᱢᱚᱫᱽᱫᱷᱮᱨᱮ ᱟᱫᱚ ᱚᱱᱟ ᱫᱚ ᱠᱟᱹᱴᱤᱡ ᱟᱸᱡᱚᱢ ᱧᱟᱢᱚᱜ ᱠᱟᱱᱟ ᱥᱮ ᱟᱫᱚ ᱚᱱᱟ ᱫᱚ ᱠᱮᱱᱥᱮᱞ ᱩᱛᱟᱹᱨᱚᱜᱼᱟ ᱱᱟᱸᱜ ᱚᱱᱟ ᱠᱷᱟᱹᱛᱤᱨ ᱤᱧ ᱫᱚ ᱠᱟᱹᱴᱤᱡ ᱠᱟᱹᱴᱤᱡ ᱵᱩᱡᱷᱟᱹᱣ ᱧᱚᱜᱚᱜ ᱠᱟᱱ ᱵᱩᱡᱷᱟᱹᱣ ᱦᱚᱪᱚ ᱵᱩᱡᱷᱟᱹᱣ ᱧᱚᱜ ᱟᱠᱚ ᱠᱟᱱ ᱛᱟᱦᱮᱸᱫᱟᱹᱧ ᱡᱮ ᱟᱞᱚᱯᱮ ᱨᱚᱲᱟ ᱚᱱᱟ ᱠᱷᱟᱹᱛᱤᱨ ᱱᱤᱜᱮ ᱩᱭᱦᱟᱹᱨ ᱠᱟᱛᱷᱟ ᱠᱚ ᱨᱚᱯᱚᱲ ᱦᱩᱭᱩᱜ-ᱟ ᱵᱩᱡᱷᱟᱹᱣ ᱠᱮᱜ ᱟᱢ ᱦᱮᱸ ᱦᱚᱭ
ᱡᱟ ᱛᱮᱦᱮᱧ ᱫᱚ ᱠᱚᱞᱮᱡᱽ ᱠᱚ ᱦᱩᱭᱩᱜ-ᱟ ᱥᱮ ᱵᱟᱝᱼᱟ
ᱭᱟ ᱛᱮᱦᱮᱧ ᱟᱞᱭᱟᱜ ᱯᱚᱨᱤᱠᱷᱟ ᱢᱮᱱᱟᱜ-ᱟ ᱵᱟᱲᱟᱭᱟᱢ ᱛᱚ ᱟᱨ ᱯᱚᱨᱤᱠᱠᱷᱟ ᱨᱮ ᱪᱮᱫ ᱤᱧ ᱞᱟᱹᱭᱟ ᱤᱭᱟᱹ ᱚᱞᱮ ᱞᱟᱹᱭ ᱠᱟᱫᱤᱧᱟ ᱵᱟᱲᱟᱭᱟᱢ ᱛᱚ ᱚᱱᱟ ᱚᱸᱰᱮ ᱯᱚᱨᱤᱠᱠᱷᱟ ᱨᱮ ᱧᱮᱞ- ᱧᱮᱞ ᱚᱛᱮᱫ ᱚᱞ ᱠᱷᱟᱹᱛᱤᱨ
ᱦᱩᱸ
ᱱᱤᱛ ᱦᱚᱸ ᱟᱨᱤᱧ ᱚᱞ-ᱟ ᱚᱞ ᱦᱩᱭᱩᱜᱼᱟ ᱱᱟᱜ ᱟᱯᱮ ᱫᱩ ᱴᱟ ᱠᱷᱚᱱ ᱯᱚᱨᱤᱠᱷᱟ ᱱᱤᱛᱚᱜ ᱟᱯᱮ ᱚᱞ ᱦᱩᱭᱩᱜᱼᱟ ᱟᱨ ᱯᱮᱠᱴᱤᱠᱮᱞ ᱯᱚᱨᱤᱠᱷᱟ ᱨᱮᱫᱚ ᱩᱱᱟᱹᱜ ᱵᱟᱞᱮ ᱜᱩᱨᱩᱛᱚ ᱮᱱᱟ ᱵᱩᱡ
ᱦᱩᱸ
ᱡᱟᱭᱦᱳᱠ ᱡᱟᱭᱦᱳᱠ ᱪᱟᱞᱟᱣ ᱛᱮᱫ ᱞᱮ ᱪᱟᱞᱟᱜ- ᱟ ᱮᱴᱮᱱᱰᱮᱱᱥ ᱮᱴᱮᱱᱰᱮᱱᱥ ᱧᱟᱢ ᱞᱮᱱᱠᱷᱟᱱ ᱜᱮ ᱵᱟᱥ ᱟᱫᱚ ᱟᱯᱮᱭᱟᱜ ᱭᱟ ᱛᱤᱥᱚᱠ ᱠᱷᱚᱱ ᱯᱚᱨᱤᱠᱷᱟ ᱦᱩᱭᱩᱜᱼᱟ
ᱟᱞᱮᱭᱟᱜ ᱫᱚ ᱯᱚᱱᱱᱚ ᱛᱟᱹᱨᱤᱠᱷ ᱠᱷᱚᱱ ᱯᱚᱨᱤᱠᱷᱟ ᱦᱩᱭᱩᱜ ᱛᱟᱞᱮᱭᱟ ᱦᱟᱸᱜ
ᱯᱚᱱᱨᱚ ᱛᱟᱹᱨᱤᱠᱷ
ᱦᱩᱸ
ᱚ ᱟᱪᱪᱷᱟ ᱟᱪᱪᱷᱟ, ᱤᱭᱟ ᱮᱻᱮ ᱵᱟᱨᱯᱮ ᱫᱤᱱ ᱞᱟᱦᱟᱨᱮ ᱢᱚᱱᱮ ᱦᱚᱭ ᱟᱢ ᱟᱢ ᱠᱚᱞ ᱯᱚᱨᱮ ᱴᱷᱤᱠ ᱜᱮᱭᱟ ᱢᱤᱫᱤᱱ ᱠᱚᱵᱤᱛᱟ ᱠᱚᱞ ᱟᱹᱫᱤᱧ ᱛᱟᱸᱦᱮᱜ ᱮ ᱵᱩᱡᱷᱟᱹ ᱠᱮᱜ ᱟᱢ ᱟᱢ ᱜᱮ ᱠᱚᱞ ᱟᱹᱫᱤᱧ ᱛᱟᱦᱮᱱᱟᱢ ᱥᱮ ᱪᱮᱫ?
ᱵᱟᱝ ᱤᱧ ᱫᱚ ᱵᱟᱹᱧ ᱠᱚᱞ ᱟᱠᱟᱫ ᱢᱮᱭᱟ ᱤᱧ ᱫᱚ᱾
ᱚ ᱛᱚᱵᱮ ᱟᱢ ᱞᱟᱹᱭ ᱠᱟᱣᱫᱮᱭᱟᱢ ᱥᱚᱵᱤᱛᱟ ᱚᱱᱤᱞ ᱥᱟᱞᱟᱜ ᱤᱧ ᱨᱚᱲ ᱠᱮᱜᱼᱟ ᱾ ᱟᱫᱚ ᱤᱭᱟᱹ ᱦᱳᱭ ᱧᱩᱛᱩᱢ ᱫᱚ ᱵᱟᱝ ᱞᱟᱹᱭ ᱜᱟᱱᱚᱜᱼᱟ ᱞᱟᱹᱭ ᱠᱟᱫᱮᱭᱟᱢ ᱩᱱᱤ ᱢᱚᱱᱮᱦᱚᱭ ᱤᱧ ᱮᱜᱮᱨ ᱠᱷᱟᱹᱛᱤᱨ ᱦᱟᱸᱜ ᱯᱷᱳᱱ ᱠᱟᱣᱫᱤᱧᱟᱭ ᱯᱷᱳᱱ ᱦᱚᱸ ᱵᱟᱝ ᱯᱷᱳᱱᱟᱢ ᱪᱮᱫ ᱦᱚᱸ ᱵᱟᱝᱟ ᱪᱟᱞᱟᱣ ᱠᱟᱛᱮ ᱦᱤᱲᱤᱧ ᱠᱟᱜ ᱞᱮᱭᱟᱢ ᱵᱟ
ᱦᱩᱸ ᱾ ᱛᱟᱦᱚᱞᱮ ᱵᱩᱜᱤ ᱵᱟᱹᱲᱤᱡ ᱮᱢ ᱨᱚᱯᱚᱲ ᱮᱱᱟ ᱥᱮ ᱵᱟᱝᱟ ᱟᱫᱚ?
ᱤᱭᱟᱹ ᱵᱟᱝᱟ ᱤᱧ ᱦᱚᱸ ᱢᱟᱱᱮ ᱪᱮᱫ ᱤᱧ ᱞᱟᱹᱭᱟ ᱨᱚᱯᱚᱲᱟᱹᱧ ᱨᱚᱯᱚᱲᱟᱹᱧ ᱵᱷᱟᱹᱵᱤᱭᱮᱫ ᱛᱟᱦᱮᱱᱟᱹᱧ ᱮᱭᱟ ᱟᱫᱚ ᱨᱚᱯᱚᱲ ᱜᱤᱧ ᱢᱟᱱᱮ ᱦᱤᱲᱤᱧ ᱩᱛᱟᱹᱨ ᱠᱮᱫᱟᱹᱧ ᱵᱩᱡᱷᱟᱹᱣ ᱠᱮᱜᱼᱟᱢ ᱦᱤᱲᱤᱧ ᱩᱛᱟᱹᱨ ᱠᱮᱜ ᱟᱹᱧ ᱟᱫᱚ ᱟᱢ ᱫᱚ ᱚᱱᱟ ᱤᱭᱟᱹ ᱤᱭᱟᱹ ᱠᱚᱢ ᱧᱮᱞ ᱠᱮᱜᱼᱟ?
ᱪᱮᱫ ᱠᱚ?
ᱚᱱᱟ ᱤᱭᱟᱹ ᱴᱤᱭᱩᱴᱳᱨᱤᱭᱟᱞ ᱵᱷᱤᱰᱭᱳ ᱠᱚ ᱾
ᱦᱩᱸ ᱧᱮᱞ ᱟᱠᱟᱫᱤᱧ ᱚᱱᱟ ᱠᱚᱫᱚ ᱦᱟᱸᱜ ᱾
ᱴᱤᱭᱩᱴᱟᱨᱤᱭᱟᱞ ᱴᱤᱭᱩᱴᱟᱨᱤᱭᱟᱞ ᱵᱷᱤᱰᱭᱳᱣ ᱠᱚᱢ ᱧᱮᱞ ᱠᱮᱜᱼᱟ?
ᱦᱩᱸ ᱧᱮᱞ ᱟᱠᱟᱫᱟᱹᱧ ᱾
ᱴᱤᱭᱩᱴᱳᱨᱤᱭᱟᱞ ᱵᱷᱤᱰᱭᱳᱣ ᱠᱚᱢ ᱧᱮᱞ ᱠᱮᱜᱼᱟ?
ᱦᱮᱸᱧ ᱧᱮᱞ ᱟᱠᱟᱫᱟ ᱾
ᱚ ᱮᱭᱟ ᱦᱳᱭ ᱦᱳᱭ ᱵᱷᱟᱜᱤ ᱠᱟᱛᱷᱟ ᱾ ᱮᱭᱟ ᱱᱚᱛᱮ ᱢᱟ ᱫᱟᱜ ᱜᱮᱭᱟᱭ ᱟᱞᱮ ᱵᱷᱵᱤᱭᱟᱞᱮ ᱡᱮ ᱯᱚᱨᱤᱠᱠᱷᱟ ᱠᱚ ᱠᱮᱱᱥᱤᱞᱚᱜᱼᱟ ᱥᱮ ᱪᱮᱫ ᱠᱮᱱᱤᱞ ᱜᱮ ᱵᱟᱝ ᱠᱮᱱᱥᱤᱞᱚᱜ ᱠᱟᱱᱟ ᱚᱱᱟ ᱜᱮᱛᱚ ᱵᱮᱯᱟᱨ ᱾
ᱠᱮᱱᱤᱥ ᱫᱚ ᱦᱟᱸᱜ ᱵᱟᱝ ᱠᱮᱱᱥᱤᱞᱚᱜ-ᱟ ᱢᱚᱱᱮ ᱦᱚᱭ ᱾
ᱮᱭᱟ ᱱᱚᱰᱮᱱ ᱩᱱᱠᱩ ᱥᱟᱸᱲᱟ ᱜᱤᱫᱽᱨᱟᱹ ᱱᱩᱠᱩ ᱜᱤᱫᱽᱨᱟᱹ ᱯᱚᱨᱤᱠᱠᱷᱟ ᱮᱢ ᱠᱚ ᱪᱟᱞᱟᱜ ᱠᱟᱱᱟ ᱮᱛᱚ ᱨᱚᱯᱚᱲᱮᱜᱼᱟ ᱠᱚ ᱤᱧ ᱥᱟᱢᱟᱝ ᱨᱮ ᱤᱧ ᱦᱚᱸᱠᱚ ᱟᱠᱚ ᱥᱟᱞᱟᱜ ᱨᱚᱯᱚᱲ ᱦᱚᱪᱚᱧ ᱠᱟᱱᱟ ᱠᱚ ᱵᱩᱡᱷᱟᱹᱣ ᱠᱮᱜᱼᱟᱢ ᱾
ᱚ ᱦᱚᱨᱚᱵᱚᱨᱚᱭᱮᱫ ᱢᱮᱭᱟ ᱠᱚ ᱛᱟᱦᱞᱮ ᱾
ᱦᱚᱨᱚ ᱵᱚᱨᱚᱧ ᱠᱟᱱᱟ ᱠᱚ ᱾ ᱟᱠᱚ ᱦᱚᱸ ᱞᱟᱸᱫᱟ ᱡᱚᱝᱟᱜ ᱠᱟᱱᱟ ᱠᱚ ᱤᱧ ᱦᱚᱸ ᱞᱟᱸᱫᱟ ᱦᱚᱪᱚᱧ ᱠᱟᱱᱟ ᱠᱚ ᱵᱩᱡᱷᱟᱹᱣ ᱠᱮᱜᱼᱟᱢ᱾ ᱢᱟᱱᱮ ᱩᱲᱤᱫᱤᱱ ᱯᱚᱨᱮ ᱤᱧ ᱠᱚ ᱨᱚᱯᱚᱲᱤᱧ ᱟᱨᱟᱢᱵᱷᱚ ᱠᱮᱜᱼᱟ ᱥᱮ ᱾
ᱦᱩᱸ ᱾
ᱩᱲᱤ ᱫᱤᱱ ᱯᱚᱨᱮ ᱱᱤᱝᱠᱟᱹ ᱨᱚᱯᱚᱲᱤᱧ ᱟᱨᱟᱢᱵᱷᱚ ᱠᱮᱜᱼᱟ ᱥᱮ ᱦᱟᱱᱮ ᱵᱟᱨ ᱫᱤᱱ ᱫᱷᱚᱨᱮ ᱴᱟᱱᱟᱧ ᱨᱚᱯᱚᱲ ᱠᱮᱜᱼᱟ ᱵᱩᱡᱷᱟᱹᱣ ᱠᱮᱜᱼᱟᱢ ᱾
ᱦᱩᱸ ᱾
ᱯᱩᱨᱟᱹ ᱯᱚᱸᱪᱤᱥ ᱥᱚ ᱴᱟᱠᱟ ᱵᱚᱞᱚᱭᱮᱱ ᱛᱤᱧᱟ ᱮᱠᱟᱣᱩᱱᱴᱨᱮ ᱾ ᱟᱫᱚ ᱟᱨ ᱢᱤᱫᱴᱟᱝ ᱜᱤᱫᱽᱨᱟᱹ ᱟᱜ ᱤᱡᱟᱹ ᱟ ᱛᱮᱫ ᱡᱟᱭᱦᱳᱠ ᱩᱱᱤᱭᱟᱜ ᱤᱭᱟᱹ ᱛᱤᱧ ᱨᱚᱯᱚᱲ ᱠᱟᱱᱟ ᱾ ᱱᱤᱭᱟᱹ ᱠᱚᱫᱚ ᱟᱨ ᱨᱮᱠᱚᱨᱰᱤᱝᱚᱜ ᱠᱟᱱᱟ ᱯᱷᱟᱥ ᱩᱛᱟᱹᱨᱤᱡ ᱟᱹᱧ ᱱᱟᱜ ᱾
ᱦᱮᱸ ᱦᱮᱸ ᱾
ᱵᱟᱝᱭᱟ ᱱᱤᱭᱟᱹ ᱫᱚ ᱟᱢ ᱦᱚᱧ ᱥᱟᱵᱽᱫᱷᱟᱱ ᱧᱚᱜᱮᱫ ᱢᱮᱭᱟ ᱵᱩᱡᱷᱟᱹᱣ ᱠᱮᱜᱼᱟᱢ᱾
ᱦᱩᱸ ᱦᱩᱸ᱾
ᱮᱭ ᱡᱮ ᱡᱟᱸᱦᱟᱱᱟᱜ ᱤᱭᱟᱹ ᱴᱚᱯᱤᱠ ᱤᱫᱤ ᱠᱟᱛᱮᱫ ᱯᱚᱨᱮ ᱫᱚ ᱨᱚᱯᱚᱲ ᱦᱩᱭᱩᱜᱼᱟ ᱵᱩᱡᱷᱟᱹᱣ ᱠᱮᱜᱼᱟᱢ᱾
ᱦᱮᱸ ᱾
ᱟᱨ ᱱᱤᱝᱠᱟᱹ ᱱᱤᱝᱠᱟᱹ ᱡᱮ ᱱᱚᱜᱼᱚᱭ ᱡᱮ ᱤᱧᱜᱮ ᱮᱠᱞᱟ ᱫᱚ ᱨᱚᱲ ᱦᱚᱸ ᱵᱟᱝ ᱜᱟᱱᱚᱜ ᱤᱧ ᱨᱚᱲᱟᱹᱧ ᱛᱤᱨᱤᱥ ᱥᱮᱠᱮᱱᱰ ᱾ ᱟᱢ ᱨᱚᱲᱟᱢ ᱪᱚᱞᱤᱥ ᱥᱮᱠᱮᱱᱰ ᱤᱧ ᱨᱚᱲᱤᱧ ᱪᱚᱞᱤᱥ ᱥᱮᱠᱮᱱᱰ ᱟᱢ ᱨᱚᱲ ᱟᱢ ᱛᱤᱨᱤᱥ ᱥᱮᱠᱮᱱᱰ ᱤ ᱮᱠ ᱢᱤᱱᱤᱴ ᱾ ᱱᱤᱝᱠᱟᱹ ᱱᱤᱝᱠᱟᱹ ᱱᱤᱝᱠᱟᱹ ᱛᱮ ᱨᱚᱯᱚᱲ ᱦᱩᱭᱩᱜᱼᱟ ᱱᱤᱭᱟᱹ ᱡᱮ ᱨᱚᱯᱚᱲ ᱠᱟᱱᱟ ᱞᱟᱝ ᱥᱮ ᱱᱤᱭᱟᱹ ᱫᱚ ᱡᱚᱫᱤ ᱴᱷᱤᱠ ᱴᱷᱟᱠ ᱤᱡᱟᱹᱜ ᱠᱷᱟᱱ ᱦᱚᱭᱛᱳ ᱟᱢ ᱫᱩ ᱢᱤᱱᱤᱴ ᱛᱤᱱ ᱢᱤᱱᱤᱴ ᱟᱛᱮᱫ ᱟᱢ ᱧᱟᱢ ᱟᱞᱟᱝ ᱴᱷᱤᱠ ᱜᱮᱭᱟ ᱯᱚᱨᱮᱨ ᱠᱚᱞ ᱠᱚᱫᱚ ᱴᱷᱤᱠ ᱡᱟᱠ ᱡᱟᱦᱟᱱᱟᱜ ᱴᱚᱯᱤᱠ ᱤᱫᱤᱭᱟᱛᱮᱜ ᱨᱚᱯᱚᱲ ᱵᱟᱲᱟᱭ ᱦᱩᱭᱩᱜᱼᱟ
ᱟᱫᱚ ᱪᱮᱫ ᱱᱤᱛᱚᱜ ᱪᱮᱫ ᱤᱫᱤᱛᱮᱛ ᱞᱟᱝ ᱨᱚᱲ ᱟᱞᱟᱝ ᱞᱟᱹᱭ ᱢᱮᱥᱮ
ᱚᱲᱟᱜ ᱦᱚᱲᱮᱢ ᱯᱷᱩᱱᱟ ᱠᱚ ᱛᱟᱦᱮᱸᱜᱼᱟ ᱚᱲᱟᱜ ᱦᱚᱲ ᱥᱟᱸᱣ ᱨᱚᱯᱚᱲ ᱞᱮᱱᱟ
ᱵᱟᱝ ᱭᱟ ᱚᱲᱟᱜ ᱦᱚᱲ ᱥᱟᱞᱟᱜ ᱫᱚ ᱚᱱᱮ ᱱᱤᱭᱟᱹ ᱢᱟᱥ ᱨᱮᱱᱟᱜ ᱯᱩᱭᱞᱩ ᱥᱮᱫ ᱨᱚ ᱯᱚᱲ ᱵᱟᱲᱟ ᱦᱩᱭ ᱞᱮᱱᱟ ᱵᱩᱡᱷᱟᱹᱣ ᱠᱮᱜᱟᱢ ᱚᱸᱰᱮ ᱟᱞᱮ ᱤᱧ ᱫᱤᱫᱤ ᱵᱷᱚᱜᱽᱱᱟᱹ ᱵᱷᱟᱜᱽᱱᱤ ᱛᱟᱹᱠᱤᱱᱟᱜ ᱵᱷᱚᱜᱽᱱᱟᱹ ᱟᱜ ᱡᱚᱱᱢᱚ ᱫᱤᱱ ᱥᱮ ᱵᱷᱚᱜᱽᱱᱟᱹ ᱟᱜ ᱡᱚᱱᱢᱚ ᱫᱤᱱ ᱥᱮ ᱟᱫᱚ ᱚᱱᱟ ᱠᱷᱟᱹᱛᱤᱨ ᱜᱮ ᱠᱟᱹᱴᱤᱡ ᱤᱧ ᱫᱤᱫᱤ ᱠᱚᱞ ᱵᱟᱲᱟ ᱟᱫᱤᱧ ᱛᱟᱷᱮᱱᱟ ᱤᱱ ᱫᱤᱫᱤ ᱠᱚᱞ ᱵᱟᱲᱟ ᱟᱫᱧ ᱛᱟᱷᱮᱱᱟ ᱦᱮᱸ
ᱦᱩᱸ ᱟᱫᱚ ᱵᱟᱢ ᱪᱟᱞᱟᱣ ᱟᱠᱟᱱᱟ
ᱤᱭᱟᱹ ᱵᱟᱝᱼᱟ ᱟᱫᱚ ᱱᱤᱛᱚᱜ ᱱᱤᱭᱟᱹ ᱥᱚᱢᱚᱭ ᱫᱚ ᱯᱚᱨᱤᱠᱷᱟ ᱪᱟᱞᱟᱜ ᱠᱟᱱ ᱫᱚ
ᱦᱩᱸ
ᱯᱚᱨᱤᱠᱷᱟ ᱪᱟᱞᱟᱜ ᱠᱟᱱᱟ ᱛᱚ ᱚᱱᱟ ᱠᱷᱟᱹᱛᱤᱨ ᱟᱫᱚ ᱞᱟᱹᱭᱟᱹᱧ ᱠᱟᱱ ᱛᱟᱦᱮᱸᱱᱟ ᱠᱚ ᱪᱟᱞᱟᱜᱼᱟ ᱟᱫᱚ ᱩᱱ ᱥᱚᱢᱚᱭ ᱜᱮ ᱤᱧ ᱵᱟᱵᱟ ᱢᱟ ᱛᱟᱹᱠᱤᱱ ᱠᱚᱞ ᱟᱹᱫᱤᱧᱟ ᱠᱤᱱ ᱵᱩᱡᱷᱟᱹᱣ ᱠᱮᱜᱟᱢ
ᱦᱩᱸ
ᱮᱭᱟ ᱟᱢ ᱥᱟᱞᱟᱜ ᱫᱚ ᱥᱮ ᱢᱟᱱᱮ ᱪᱮᱫ ᱞᱮᱠᱟ ᱞᱟᱹᱭ ᱢᱮᱥᱮ ᱟᱢ ᱫᱚ ᱵᱟᱹᱧ ᱵᱟᱲᱟᱭ ᱢᱮᱭᱟ ᱡᱮᱢᱚᱱ ᱤᱱᱠᱟᱹ ᱤᱱᱠᱟᱹᱛᱮ ᱨᱚᱯᱚᱲ ᱦᱩᱭᱩᱜᱼᱟ ᱜᱚᱝᱠᱮ ᱜᱚᱝᱠᱮ ᱟᱛᱮᱫ ᱵᱩᱡᱟᱹᱣ ᱠᱮᱭᱟᱢ ᱟᱨ ᱱᱤᱛᱚᱜ ᱫᱚ ᱟᱢ ᱴᱷᱤᱠᱟᱹ ᱢᱤᱭᱟᱹᱧ ᱥᱮ ᱟᱫᱚ ᱪᱮᱫ ᱞᱮᱠᱟ ᱪᱚ ᱜᱟᱛᱮ ᱜᱟᱛᱮ ᱵᱷᱟ ᱪᱮᱞᱮᱠᱟ ᱪᱮᱫ ᱞᱮᱠᱟᱹᱧ ᱨᱚᱲᱟ ᱦᱮᱸ ᱮᱢᱱᱤ ᱥᱚᱢᱚᱭ ᱤᱱᱠᱟᱹ ᱜᱮ ᱨᱚᱯᱚᱲ ᱦᱤᱡᱩᱜ ᱠᱟᱱᱟ ᱵᱟᱲᱟᱭᱟᱢ ᱥᱮ
ᱚᱱᱠᱟᱜᱮ ᱜᱮ ᱚᱱᱠᱟᱜ ᱚᱱᱠᱟᱜᱮ ᱨᱚᱲ ᱩᱰᱩᱠ ᱠᱟᱱ ᱛᱟᱢᱟ
ᱦᱳᱭ ᱢᱟᱱᱮ ᱮᱴᱟᱜ ᱠᱚ ᱥᱟᱞᱟᱜ ᱫᱚᱥᱮ ᱦᱮᱸ ᱥᱟᱱᱛᱟᱲᱤ ᱛᱮ ᱟᱹᱰᱤ ᱠᱚᱰᱨᱟᱧ ᱨᱚᱲᱟ ᱵᱩᱡᱷᱟᱹᱣ ᱠᱮᱜᱟᱢ
ᱟᱢᱫᱚᱢ ᱞᱟᱹᱭ ᱫᱟᱢ ᱛᱟᱦᱮ ᱚᱱᱠᱟ ᱟᱞᱟᱫᱟ ᱟᱞᱟᱫᱟ ᱦᱚᱲ ᱡᱟᱦᱟᱸᱭ ᱦᱚᱲᱮᱢ ᱵᱟᱲᱟᱭᱮᱭᱟ ᱩᱱᱤ ᱥᱟᱶᱛᱮ ᱟᱢ ᱡᱚᱠᱷᱚᱱ ᱮᱢ ᱞᱟᱹᱭᱟ ᱵᱟᱝ ᱪᱤᱱᱦᱟᱹᱣ ᱞᱮᱠᱟᱢ ᱨᱚᱲᱟᱭᱟ ᱛᱚᱠᱷᱚᱱ ᱚᱱᱟ ᱡᱤᱱᱤᱥ ᱚᱱᱠᱟᱱ ᱨᱚᱲ ᱦᱮᱡ ᱜᱮ ᱵᱟᱝ ᱦᱤᱡᱩᱜ ᱠᱟᱱᱟ
ᱦᱩᱸ ᱟᱹᱰᱤ ᱨᱮᱥᱯᱮᱠᱴᱟᱛᱮᱫ ᱮᱢ ᱨᱚᱲ ᱟᱭᱟ ᱵᱟᱲᱭᱟ ᱢᱟᱱᱮ ᱢᱟᱱᱮ ᱪᱮᱫ ᱤᱧ ᱞᱟᱹᱭᱟ ᱠᱟᱹᱴᱤᱡ ᱞᱟᱹᱭ ᱞᱟᱦᱟᱨᱮ ᱠᱟᱹᱴᱤᱡ ᱡᱤᱭᱮ ᱟᱢ ᱦᱮᱸ ᱤᱭᱮ ᱱᱤᱭᱟᱹ ᱥᱟᱱᱛᱟᱲᱤ ᱛᱮ ᱨᱚᱯᱚᱲ ᱦᱩᱭᱩᱜᱼᱟ ᱩᱱᱤ ᱦᱚᱸ ᱴᱷᱮᱱ ᱜᱤᱫᱽᱨᱟᱹ ᱥᱟᱣᱸ ᱥᱟᱱᱛᱟᱲᱤᱧ ᱵᱟᱲᱟᱭᱟ ᱢᱤᱫᱴᱟᱝ ᱤᱢᱯᱨᱮᱥᱚᱱ ᱦᱩᱭᱩᱜ ᱢᱟ ᱴᱷᱤᱠ ᱜᱮᱭᱟ
ᱟᱨ ᱤᱭᱟᱹ ᱪᱮᱫ ᱠᱚ ᱞᱟᱹᱭ ᱦᱚᱪᱚᱭᱟ ᱛᱟᱦᱚᱞᱮ ᱛᱤᱱ ᱠᱚᱛᱮᱱᱮᱢ ᱵᱮᱨᱮᱫ ᱟᱠᱟᱱᱟ ᱟᱫᱚ ᱡᱟᱹᱯᱤᱫ ᱠᱷᱚᱱ ᱫᱚ
ᱤᱭᱟᱹ ᱤᱧ ᱫᱚ ᱡᱟᱹᱯᱤᱫ ᱜᱮ ᱵᱟᱹᱧ ᱡᱟᱹᱯᱤᱫ ᱠᱮᱜᱼᱟ ᱮᱭᱟ ᱛᱮᱦᱮᱧ ᱫᱚ ᱤᱧ ᱥᱩᱨ ᱨᱮ ᱢᱤᱫᱴᱟᱝ ᱜᱤᱫᱽᱨᱟᱹᱭ ᱡᱟᱹᱯᱤᱫ ᱞᱮᱱᱟ ᱵᱩᱡᱷᱟᱹᱣ ᱠᱮᱭᱟᱢ
ᱦᱚ
ᱟᱫᱚ ᱤᱧ ᱫᱚ ᱢᱟᱱᱮ ᱮᱠᱞᱟ ᱱᱤᱭᱟᱹ ᱵᱮᱴ ᱨᱮᱫᱚ ᱥᱮ ᱮᱠᱞᱟ ᱜᱮ ᱜᱤᱛᱤᱡ ᱯᱚᱦᱚᱲ ᱠᱟᱹᱱᱤᱧ ᱦᱮᱸ ᱟᱫᱚ ᱡᱟᱦᱟᱸᱭ ᱜᱤᱛᱤᱡ ᱞᱮᱱᱠᱷᱟᱱ ᱩᱱᱠᱩ ᱪᱮᱫ ᱞᱮᱠᱟ ᱡᱟᱸᱜᱟ ᱛᱤ ᱠᱚ ᱫᱩᱞᱟᱥᱮ᱾ ᱨᱟᱠᱟᱵᱟ ᱟᱫᱚ ᱚᱱᱟ ᱠᱷᱟᱹᱛᱤᱨ ᱤᱧ ᱡᱟᱹᱯᱤᱫ ᱜᱮ ᱵᱟᱹᱧ ᱫᱟᱲᱮ ᱠᱟᱣᱫᱟ ᱛᱮᱦᱮᱧ᱾
ᱚ ᱴᱷᱤᱠ ᱢᱚᱛᱚ ᱛᱟᱦᱚᱞᱮ ᱡᱟᱹᱯᱤᱫ ᱵᱟᱢ ᱫᱟᱲᱮᱣ ᱠᱟᱫᱟ ᱰᱤᱥᱴᱟᱵ ᱠᱟᱜ ᱢᱮ ᱠᱟᱴᱟ ᱠᱚ᱾ ᱛᱩᱞ ᱟᱠᱟᱫ ᱢᱮᱭᱟᱭ ᱯᱟᱞᱮᱫ ᱦᱚᱲᱢᱚ ᱪᱮᱛᱟᱱ ᱠᱚᱨᱮ ᱥᱟᱱᱛᱤ ᱛᱮ ᱵᱟᱝ ᱡᱟᱯᱤᱛ ᱫᱟᱲᱟ
ᱦᱳᱭ ᱟᱫᱚ ᱟᱨ ᱪᱮᱫ ᱟᱨ ᱟᱹᱭᱩᱵ ᱵᱮᱲᱟ ᱡᱩᱫᱤ ᱵᱟᱹᱧ ᱡᱟᱯᱤᱭ ᱠᱮᱫᱟ ᱛᱚᱵᱮ ᱫᱤᱱᱮᱨ ᱵᱮᱞᱟ ᱦᱚᱸ ᱵᱟᱝ᱾
ᱡᱟᱹᱯᱤᱫ ᱵᱟᱝ ᱦᱤᱡᱩᱜ-ᱟ ᱫᱤᱱ ᱵᱮᱲᱟ
ᱟᱫᱚᱢ ᱡᱚᱢ ᱵᱟᱲᱟ ᱠᱮᱫᱟ ᱥᱮ ᱵᱟᱝ ᱠᱷᱟᱹᱡᱟᱹᱲᱤ ᱠᱚᱫᱚ?
ᱤᱭᱟᱹ ᱵᱟᱝᱟ ᱡᱮ ᱫᱟᱠᱟ ᱜᱮ ᱯᱩᱨᱟᱹ ᱡᱚᱢ ᱦᱩᱭᱩᱜ-ᱟ ᱵᱩᱡᱷᱟᱹᱣ ᱠᱮᱭᱟ ᱞᱤᱧ᱾ ᱫᱟᱠᱟᱭ ᱦᱮᱸ
ᱫᱟᱠᱟᱢ ᱡᱚᱢ-ᱟ
ᱱᱚᱜ-ᱚᱭ ᱱᱤᱛᱜᱮ᱾ ᱛᱩᱯᱩ ᱵᱟᱲᱟ ᱵᱨᱟᱥ ᱵᱟᱲᱟ ᱛᱩᱯᱩ ᱵᱟᱲᱟ ᱯᱩᱨᱟᱹ ᱫᱟᱠᱟ ᱡᱚᱢ ᱦᱩᱭᱩᱜ-ᱟ᱾ ᱟᱫᱚ ᱫᱩᱴᱟ ᱥᱮᱫ ᱯᱚᱨᱤᱠᱠᱷᱟ ᱨᱮ ᱪᱟᱞᱟᱜ ᱦᱩᱭᱩᱜᱼᱟ ᱯᱚᱨᱤᱠᱠᱷᱟ᱾
ᱱᱟᱯᱟᱭ ᱥᱟᱦᱤ ᱯᱚᱨᱤᱠᱠᱷᱟ ᱠᱚᱢ ᱮᱢᱟ ᱟᱫᱚ ᱪᱮᱫ,
ᱦᱮᱸ ᱮᱭᱟ ᱤᱭᱟᱹ ᱡᱮ ᱥᱚᱧᱡᱚᱭ, ᱵᱟᱨᱚ ᱢᱤᱱᱤᱴ ᱢᱮᱠᱥᱤᱢᱟᱢ ᱨᱚᱯᱚᱲ ᱦᱮᱸ ᱠᱤᱱᱛᱩ ᱟᱞᱟᱝ ᱫᱚ ᱵᱟᱨᱚ ᱢᱤᱱᱤᱴ ᱫᱚ ᱵᱟᱞᱟᱝ ᱨᱚᱯᱚᱲᱟ ᱮᱭ ᱮᱜᱟᱨᱚ ᱢᱤᱱᱤᱴ ᱪᱚᱞᱞᱤᱥ ᱥᱮᱠᱮᱱᱰ ᱯᱚᱸᱭᱛᱟᱞᱞᱤᱥ ᱥᱮᱠᱮᱱᱰ ᱡᱚᱠᱷᱚᱱ ᱤᱭᱟ. ᱜ- ᱟ ᱚᱱᱟ ᱞᱟᱦᱟ ᱨᱮᱞᱟᱝ ᱠᱟᱹᱴᱤ ᱜᱚᱫ ᱠᱟᱭᱟ ᱦᱳᱭ
ᱟᱪᱪᱷᱟ ᱴᱷᱤᱠ ᱜᱮᱭᱟ᱾ ᱛᱟᱦᱞᱮ ᱦᱟ
ᱦᱳᱭ ᱟᱢ ᱟᱢ ᱡᱟᱦᱟᱸᱭ ᱥᱟᱞᱟᱜ ᱜᱮ ᱱᱤᱝᱠᱟᱹᱢ ᱨᱚᱲᱟ ᱥᱮ ᱦᱮᱸ ᱮᱜᱟᱨᱚ ᱢᱤᱱᱤᱴ, ᱯᱚᱸᱭᱛᱨᱤᱥ ᱯᱚᱸᱭᱛᱟᱞᱞᱤᱥ ᱥᱮᱠᱮᱱᱰ ᱨᱮ ᱟᱢ ᱯᱷᱳᱱ ᱠᱟᱹᱴᱤ ᱠᱟᱜ ᱢᱮ ᱢᱮᱠᱥᱤᱢᱟᱢ ᱫᱚ ᱟᱢ ᱵᱟᱨᱳ ᱢᱤᱱᱤᱴ ᱨᱚᱲ ᱫᱟᱲᱮᱭᱟᱜ-ᱟ᱾ ᱴᱷᱤᱠ ᱜᱮᱭᱟ ᱮᱵᱟᱨ ᱮᱜᱟᱨᱚ ᱢᱤᱱᱤᱴ ᱯᱚᱸᱭᱛᱟᱞᱞᱤᱥ ᱠᱤ ᱯᱚᱧᱪᱟᱥ, ᱱᱤᱱᱝᱠᱟ ᱢᱚᱴᱟᱢᱩᱴᱤ ᱵᱟᱨᱚ ᱢᱤᱱᱤᱴ ᱞᱟᱦᱟᱨᱮ ᱠᱟᱹᱴᱤ ᱠᱟᱜ ᱢᱮ᱾ ᱩᱱᱤ ᱡᱩᱫᱤ ᱵᱟᱭ ᱠᱟᱹᱴᱤᱡ ᱠᱷᱟᱱ ᱟᱢ ᱠᱟᱹᱴᱤᱡ ᱢᱮ ᱵᱩᱡᱷᱟᱹᱣ ᱠᱟ
ᱦᱮᱸ
ᱦᱚᱭ ᱱᱤᱝᱠᱟᱹ ᱟᱨ ᱪᱮᱫ ᱱᱤᱝᱠᱟᱹ ᱜᱮ ᱟᱢ ᱱᱚᱜ-ᱚᱭ ᱱᱤᱭᱟᱹ ᱵᱟᱨᱚ ᱢᱤᱱᱤᱴ ᱞᱟᱝ ᱨᱚᱲ ᱟᱥᱮ ᱦᱮ ᱱᱤᱭᱟ ᱵᱟᱨᱚ ᱢᱤᱱᱤᱴ᱾ ᱨᱮ ᱠᱤᱱᱛᱩ ᱢᱟᱱᱮ ᱪᱮᱫ ᱤᱧ ᱞᱟᱹᱭᱟ ᱮ ᱯᱩᱨᱟᱹ ᱵᱟᱨᱚ ᱢᱤᱱᱤᱴ ᱨᱮᱱᱟᱜ ᱡᱮ ᱛᱚᱵᱮ ᱢᱟ ᱟᱨ ᱟᱴᱷᱟᱨᱚᱴᱤ ᱠᱚ ᱞᱮᱱᱠᱷᱟᱱ ᱜᱮ ᱛᱳᱢᱟᱨ ᱮᱠᱥᱚ ᱟᱥᱤᱴᱤ ᱦᱩᱭᱱᱟ᱾ ᱱᱤᱝᱠᱟᱹ ᱫᱚ ᱵᱟᱝ ᱱᱤᱭᱟᱹ ᱵᱷᱤᱛᱤᱨ ᱨᱮᱦᱚᱸ ᱟᱢ ᱱᱚᱰᱮ ᱢᱮᱫᱴᱟᱝ ᱠᱚᱱᱯᱷᱟᱨᱮᱱᱥ ᱰᱮᱥ ᱵᱳᱨᱰ ᱨᱮ ᱧᱮᱞᱟᱢ ᱛᱤᱱᱟᱹᱜ ᱮᱯᱷᱮᱠᱴᱤᱵᱷ ᱥᱯᱤᱪ ᱚᱱᱟ ᱮᱯᱷᱮᱠᱴᱤᱵᱷ ᱯᱷᱤᱡ ᱚᱱᱩᱥᱟᱨᱮ ᱚᱱᱟ ᱚᱱᱟ ᱯᱷᱨᱤᱡ ᱚᱱᱩᱥᱟᱨ ᱜᱮ ᱚᱱᱟ ᱛᱤᱱᱟᱹᱜ ᱢᱤᱱᱤᱴ ᱦᱳᱭᱳᱜ ᱠᱟᱱᱟ ᱚᱱᱟ ᱚᱱᱩᱥᱟᱨᱤ ᱜᱮ ᱯᱚᱭᱥᱟᱢ ᱧᱟᱢᱟ᱾
ᱢᱟᱱᱮ ᱛᱤᱱᱟᱹᱜ ᱠᱟᱛᱷᱟ ᱛᱤᱱᱟᱹᱜ ᱮᱢ ᱨᱚᱲ ᱠᱟᱫᱟ ᱤᱱᱟᱹᱜ ᱦᱤᱥᱟᱹᱵ ᱠᱟᱛᱮᱜ ᱛᱚᱵᱮ ᱤᱱᱟᱹᱜ ᱵᱤᱱᱤᱰ ᱦᱩᱭᱩᱜ-ᱟ᱾
ᱦᱳᱭ ᱛᱤᱱᱟᱹᱜ ᱥᱟᱱᱛᱟᱲᱤ ᱠᱟᱛᱷᱟᱢ ᱞᱟᱹᱭ ᱠᱮ-ᱟ᱾
ᱦᱮᱸ ᱦᱮᱸ
ᱦᱳᱭ ᱱᱤᱭᱟᱹ ᱦᱩᱭᱮᱱᱟ ᱴᱷᱤᱠ ᱜᱮᱭᱟ ᱤᱧ ᱠᱟᱹᱴᱤᱭᱟᱧ ᱦᱮᱸ
ᱵᱟᱞᱟᱝ ᱨᱚᱲ ᱠᱟᱫᱟ᱾
ᱦᱩ ᱦᱩ ᱟᱨ ᱧᱮᱞ ᱞᱮᱜᱮᱞᱟᱝ ᱧᱮᱞ ᱢᱮᱱᱟᱜ ᱱᱤᱭᱟᱹ ᱠᱚᱞ ᱠᱟᱹᱴᱤ ᱯᱚᱨᱮ ᱧᱮᱞ ᱢᱮ ᱱᱟᱜ ᱠᱚᱱᱯᱷᱟᱨᱮᱱᱥ ᱰᱮᱥᱵᱳᱨᱰ ᱵᱚᱞᱮ ᱢᱤᱫᱴᱟᱝ ᱢᱮᱱᱟᱜ-ᱟ᱾ ᱚᱸᱰᱮ ᱪᱟᱞᱟᱣ ᱛᱮ ᱧᱮᱞ ᱢᱮ ᱛᱤᱱᱟᱹᱜ ᱜᱟᱱ ᱦᱩᱭᱮᱱ ᱛᱟᱢᱟ᱾ ᱦᱳᱭ ᱦᱳᱭ